ᱦᱮᱞᱳ ᱦᱮᱸ, ᱪᱮᱫ ᱠᱚᱵᱤᱱ ᱪᱤᱠᱟᱹᱭᱮᱫᱟ? ᱦᱮᱸ ᱡᱚᱦᱟᱨ ᱜᱮ ᱾ ᱪᱮᱫ ᱠᱚᱵᱤᱱ ᱪᱤᱠᱟᱹᱭᱮᱫᱟ?
ᱟᱨ ᱪᱮᱫ ᱦᱚᱸ ᱵᱟᱝ ᱚᱱᱠᱟ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ ᱾
ᱚᱻ
ᱟᱵᱤᱱ ᱪᱮᱫ ᱠᱚᱵᱤᱱ ᱪᱤᱠᱟᱹᱭᱮᱫᱟ?
ᱟᱹᱞᱤᱧ ᱫᱚ ᱪᱮᱫ ᱦᱚᱸ ᱵᱟᱝ ᱦᱚᱜᱼᱚᱭ ᱤᱱᱟᱜ ᱱᱤᱭᱟᱸ, ᱱᱟᱥᱮᱱᱟᱜ ᱚᱲᱟᱜ ᱠᱚᱨᱮᱜ ᱜᱮ, ᱪᱷᱟᱸᱫᱽ ᱨᱮ, ᱢᱮᱱᱟᱜ ᱞᱤᱧᱟ ᱮᱠᱷᱚᱱ ᱫᱚ ᱾
ᱟᱪᱪᱷᱟ ᱟᱪᱪᱷᱟ ᱾
ᱣᱚᱸᱜ, ᱰᱮᱸᱼᱠᱚᱲ ᱛᱟᱦᱚᱞᱮ, ᱡᱚᱢ ᱵᱟᱲᱟ ᱠᱚᱫᱚ, ᱛᱤᱨᱮ ᱦᱩᱭᱩᱜᱼᱟ?
ᱟᱻ ᱡᱚᱢ ᱵᱟᱲᱟ ᱠᱚᱫᱚ ᱦᱟᱸᱜ, ᱠᱟᱹᱴᱤᱡ ᱤᱭᱟᱹ ᱟᱻᱢ ᱯᱚᱨᱮ ᱛᱮᱜᱮ, ᱦᱩᱭᱩᱜᱼᱟ, ᱱᱤᱛᱚᱜ ᱫᱚ, ᱵᱟᱹᱞᱤᱧ ᱡᱚᱢᱟ ᱾ ᱟᱸᱻᱜ ᱦᱮᱸ, ᱟᱹᱵᱤᱱ ᱫᱚ, ᱛᱤᱱ ᱠᱚᱨᱮ ᱵᱤᱱ, ᱡᱚᱢ ᱵᱟᱲᱟᱭᱟ?
ᱟᱹᱞᱤᱧ ᱫᱚ, ᱡᱚᱢ ᱟᱞᱤᱧ ᱱᱟᱥᱮᱱᱟᱜ, ᱛᱟᱭᱚᱢ ᱞᱤᱧ, ᱡᱚᱢ ᱟᱻᱱᱷᱟᱜ ᱾
ᱟᱪᱪᱷᱟ ᱟᱪᱪᱷᱟ ᱾
ᱛᱟᱦᱟᱞᱮ
ᱦᱮᱸ, ᱞᱟᱹᱭ ᱵᱤᱱ
ᱵᱟᱹᱞᱤᱧ ᱡᱮ, ᱪᱟᱥ ᱠᱚᱫᱚ, ᱪᱮᱫ? ᱞᱮᱠᱟ ᱠᱚ, ᱞᱟᱦᱟ ᱠᱮᱫᱟ ᱟᱯᱮᱥᱮᱫ ᱫᱚ ᱾
ᱦᱮᱸᱻ, ᱟᱞᱮ ᱥᱮᱫ ᱢᱟ, ᱚᱱᱠᱟ ᱫᱟᱜ ᱡᱟᱹᱲᱤ ᱠᱚ, ᱫᱟᱜ ᱡᱟᱹᱲᱤ ᱠᱮᱫ ᱜᱮᱭᱟ, ᱟᱫᱚ ᱚᱱᱠᱟ, ᱪᱟᱥ ᱠᱟᱹᱢᱤ ᱠᱚᱦᱚᱸ ᱠᱚ, ᱮᱛᱚᱦᱚᱵ ᱟᱠᱟᱫ ᱜᱮᱭᱟ, ᱟᱨ ᱚᱱᱠᱟ ᱵᱤᱛᱟᱹ ᱠᱚ-ᱠᱚ, ᱢᱟᱜ ᱟᱠᱟᱫᱟ ᱾ ᱟᱨ, ᱟᱹᱰᱤ ᱜᱟᱱ ᱵᱟᱹᱫ ᱠᱚᱨᱮ ᱫᱟᱜ ᱢᱟ, ᱛᱤᱸᱜᱩ ᱟᱠᱟᱱ ᱜᱮᱭᱟ, ᱚᱱᱠᱟ ᱦᱮᱸᱻ, ᱟᱨ, ᱞᱟᱦᱟ ᱦᱚᱸᱠᱚ, ᱞᱟᱦᱟ ᱟᱠᱟᱫ ᱜᱮᱭᱟ, ᱚᱱᱠᱟ ᱪᱟᱥ ᱠᱟᱹᱢᱤ ᱠᱚ ᱾ ᱟᱨ ᱡᱷᱚᱛᱚ ᱦᱚᱲ ᱫᱚ, ᱟᱹᱛᱩ ᱦᱚᱲ ᱦᱚᱸ, ᱟᱹᱣᱨᱤ ᱠᱚ, ᱮᱛᱚᱦᱚᱵᱼᱟ ᱾ ᱢᱤᱫ ᱵᱟᱨ ᱦᱚᱲ ᱜᱮ, ᱚᱱᱠᱟ ᱠᱚ, ᱮᱛᱚᱦᱚᱵ ᱟᱠᱟᱫᱟ ᱦᱮᱸ ᱾
ᱦᱩᱸᱻ ᱾
ᱟᱹᱵᱤᱱ ᱥᱮᱫ, ᱪᱮᱫ ᱞᱮᱠᱟ?
ᱟᱞᱮ ᱥᱮᱫ ᱫᱚ, ᱮᱛᱚᱦᱚᱵ ᱫᱚ, ᱮᱛᱚᱦᱚᱵ ᱟᱠᱟᱜ ᱜᱮᱭᱟ ᱠᱚ, ᱟᱹᱰᱤ ᱡᱟᱹᱥᱛᱤ ᱥᱮ, ᱟᱹᱰᱤ ᱡᱳᱨ ᱜᱮ, ᱪᱟᱞᱟᱜ ᱠᱟᱱᱟᱭ, ᱮᱠᱷᱚᱱ ᱫᱚ ᱾
ᱦᱮᱸᱻ ᱾
ᱢᱟᱱᱮᱻ, ᱟᱞᱮ ᱥᱮᱫ ᱫᱚ, ᱟᱵᱟᱨ ᱮᱴᱟᱜ ᱮᱥᱴᱮᱴ ᱠᱷᱚᱱ ᱦᱚᱲ ᱠᱚ, ᱦᱤᱡᱩᱜ ᱜᱮᱭᱟ ᱥᱮ, ᱟᱫᱚ ᱫᱚᱢᱮ ᱜᱮ ᱠᱚ, ᱨᱚᱦᱚᱭ ᱦᱚᱴᱚ ᱠᱟᱜ ᱜᱮᱭᱟ ᱾ ᱵᱟᱨᱭᱟ ᱯᱮᱭᱟ ᱴᱤᱢ ᱠᱚ, ᱦᱤᱡᱩᱜᱼᱟ, ᱠᱩᱲᱤ ᱴᱤ ᱠᱟᱛᱮᱫ ᱦᱚᱲ, ᱱᱚᱝᱠᱟ ᱠᱚ, ᱦᱤᱡᱩᱜᱼᱟ ᱾ ᱟᱫᱚ, ᱢᱤᱫ ᱢᱟᱥ ᱵᱷᱤᱛᱨᱤ ᱛᱮᱫᱚ, ᱟᱞᱮ ᱚᱸᱰᱮᱱᱟᱜ ᱨᱚᱦᱚᱭ ᱫᱚ, ᱯᱩᱨᱟᱹ ᱠᱚ, ᱪᱟᱵᱟ ᱦᱚᱴᱚ ᱠᱟᱜᱼᱟ ᱾
ᱟᱪᱪᱷᱟ ᱟᱪᱪᱷᱟ ᱾
ᱦᱩᱸᱻ, ᱫᱚᱞ ᱞᱮᱠᱟ ᱠᱚ, ᱦᱤᱡᱩᱜᱼᱟ ᱛᱚ, ᱱᱚᱝᱠᱟ ᱢᱤᱫ ᱟᱫᱚ, ᱟᱹᱰᱤ ᱞᱚᱜᱚᱱ, ᱞᱚᱜᱚᱱ ᱜᱮ, ᱟᱨᱠᱤ ᱪᱟᱵᱟ ᱜᱚᱫᱚᱜ ᱜᱮᱭᱟ, ᱢᱤᱫ ᱢᱟᱥ ᱫᱚ, ᱵᱮᱥᱤ ᱞᱤᱧ ᱞᱟᱹᱭ ᱠᱮᱫᱟ ᱾ ᱚᱱᱟ ᱠᱷᱚᱱ, ᱳᱭ ᱯᱚᱱᱮᱨᱚ, ᱠᱩᱲᱤ ᱫᱤᱱ ᱞᱮᱠᱟ ᱾
ᱦᱮᱸᱻ ᱾
ᱞᱟᱜᱟᱣ ᱜᱚᱫᱚᱜᱼᱟ, ᱫᱤᱭᱮ ᱪᱟᱵᱟ ᱜᱚᱫᱚᱜᱼᱟ ᱾
ᱟᱵᱤᱱ ᱥᱮᱫ ᱫᱚ ᱛᱟᱦᱚᱞᱮ, ᱚᱱᱮ ᱪᱮᱫ ᱞᱮᱠᱟ? ᱟᱻ ᱢ, ᱛᱤᱱ ᱫᱷᱟᱣ ᱠᱚ, ᱪᱟᱥᱟ ᱾ ᱢᱤᱫ ᱫᱷᱟᱣ ᱥᱮ, ᱵᱟᱨ ᱫᱷᱟᱣ ᱜᱮᱠᱚ
ᱟᱞᱮ ᱥᱮᱫ ᱫᱚ, ᱵᱟᱨ ᱫᱷᱟᱣ ᱠᱚ, ᱪᱟᱥᱟ ᱾
ᱟᱪᱪᱷᱟ ᱟᱪᱪᱷᱟ ᱾
ᱵᱟᱨ ᱫᱷᱟᱣ, ᱱᱤᱛᱚᱜ ᱢᱤᱫ, ᱱᱤᱛᱚᱜ ᱢᱤᱫ ᱪᱷᱚᱴ ᱠᱚ, ᱪᱟᱥᱟ ᱟᱥᱟᱲ ᱥᱟᱱ, ᱟᱨ ᱢᱤᱫ ᱪᱷᱚᱴ ᱚᱱᱮ, ᱤᱝᱨᱮᱡᱤ ᱪᱟᱸᱫᱳ, ᱡᱟᱦᱟᱸ ᱯᱷᱮᱵᱽᱩᱣᱟᱨᱤ ᱢᱟᱨᱪ ᱛᱚᱠᱷᱚᱱ ᱢᱤᱫ ᱪᱷᱚᱴ ᱠᱚ, ᱪᱟᱥᱟ ᱾ ᱦᱮᱸ, ᱛᱚᱠᱷᱚᱱ ᱢᱤᱫ ᱪᱷᱚᱴ ᱠᱚ ᱪᱟᱥᱼᱟ ᱾ ᱟᱯᱮ ᱥᱮᱫ ᱫᱚ ᱪᱮᱫ ᱞᱮᱠᱟ?
ᱦᱮᱸ, ᱟᱹᱞᱤᱧ ᱥᱮᱫ ᱦᱚᱸ ᱚᱱᱠᱟ ᱜᱮ, ᱫᱟᱜ ᱠᱚᱢᱟ ᱮᱸᱴᱠᱮᱴᱚᱬᱮᱸ ᱵᱟᱝ ᱦᱩᱭᱩᱜ ᱜᱮᱭᱟ᱾ ᱟᱨ ᱥᱩᱨ ᱨᱮ ᱜᱟᱰᱟ ᱢᱮᱱᱟᱜᱼᱟ᱾ ᱟᱨ ᱥᱤᱞᱳ ᱠᱚᱼᱦᱚᱸ ᱢᱮᱱᱟᱜ ᱜᱮᱭ-ᱟ ᱾ ᱟᱨ ᱟᱨ ᱱᱮᱛᱟᱨ ᱢᱟᱛᱚ ᱫᱟᱜ ᱡᱟᱹᱲᱤ ᱦᱩᱭᱩᱜ ᱠᱟᱱ ᱜᱮᱭᱟ᱾ ᱛᱳ ᱚᱱᱟ ᱠᱷᱟᱹᱛᱤᱨ ᱛᱮ, ᱚᱱᱠᱟ ᱫᱟᱜ ᱨᱮᱭᱟᱹᱜ ᱫᱚ, ᱮᱸᱴᱠᱮᱴᱚᱬᱮᱸ ᱵᱟᱝ ᱦᱩᱭᱩᱜ ᱜᱮᱭᱟ ᱾ᱟᱨ ᱚᱱᱠᱟ ᱜᱮ, ᱵᱟᱨ ᱡᱟᱦᱟ-ᱜ ᱜᱮᱠᱚ ᱪᱟᱥ ᱜᱮᱭᱟ᱾
ᱦᱮᱸ
ᱦᱮᱸ,
ᱟᱨ ᱵᱮᱥ ᱛᱟᱦᱚᱞᱮ ᱢᱤᱫᱴᱟᱝ ᱛᱟᱦᱚᱞᱮ ᱴᱚᱯᱤᱠ ᱞᱟᱹᱭ ᱛᱟᱞᱟᱝ ᱵᱤᱱ ᱾ ᱚᱱᱟ ᱴᱚᱯᱷᱤᱠ ᱪᱮᱛᱟᱱ ᱨᱮ ᱠᱟᱹᱴᱤᱡ ᱞᱟᱝ ᱜᱟᱞᱢᱟᱨᱟᱣ ᱞᱮᱱ ᱜᱮ᱾
ᱦᱮᱸ ᱞᱟᱹᱭ ᱧᱤ ᱵᱤᱱ?
ᱚ ᱟᱪᱪᱷᱟ ᱱᱚᱜᱼᱚᱭ ᱡᱮ ᱱᱚᱣᱟ ᱟᱵᱚ ᱱᱮᱛᱟᱨ ᱡᱟᱦᱟᱸ ᱡᱩᱜᱽ ᱪᱟᱞᱟᱜ ᱠᱟᱱ ᱛᱟᱵᱚᱱᱟ᱾ ᱱᱚᱣᱟ ᱡᱩᱜᱽ ᱤᱫᱤ ᱠᱟᱛᱮᱜ ᱱᱚᱣᱟ ᱡᱩᱜᱽ ᱨᱮ ᱟᱨᱠᱤ, ᱡᱮ ᱱᱚᱜᱼᱚᱭ ᱡᱟᱦᱟᱸᱭ ᱟᱵᱚᱨᱮᱱ ᱠᱟᱹᱴᱤᱡ, ᱠᱟᱹᱴᱤᱡ ᱢᱟᱹᱭ ᱵᱟᱹᱵᱩ ᱛᱟᱠᱚ ᱡᱮ, ᱱᱚᱜᱼᱚᱭ ᱡᱮ, ᱯᱷᱳᱱ ᱵᱚᱱ ᱮᱢᱟ ᱠᱚ ᱠᱟᱱᱟ ᱾ᱦᱮᱸ ᱱᱚᱜ-ᱚᱭ ᱡᱮ ᱥᱟᱛᱮᱨᱳ, ᱟᱴᱷᱮᱨᱳ, ᱵᱚᱪᱷᱚᱨ ᱜᱤᱫᱽᱨᱟᱹ ᱠᱚ ᱡᱮ ᱯᱷᱳᱱ ᱠᱚ ᱧᱟᱢ ᱫᱟᱥᱮ, ᱠᱤᱨᱤᱧ ᱟᱠᱚ ᱠᱟᱱᱟ ᱠᱚ ᱥᱮ ᱠᱚ ᱠᱤᱨᱤᱧ ᱮᱫᱟ᱾ ᱥᱮ ᱥᱚᱨᱠᱟᱨ ᱠᱷᱚᱱ ᱜᱮᱠᱚ ᱧᱟᱢ ᱮᱫᱟ᱾ ᱦᱮᱸ ᱱᱚᱜᱼᱚ ᱱᱚᱣᱟ ᱵᱷᱽᱤᱛᱨᱤ ᱨᱮ, ᱵᱟᱹᱲᱤᱡ ᱫᱤᱠ ᱫᱚ ᱟᱹᱵᱤᱱ ᱪᱮᱫ ᱞᱮᱠᱟ ᱵᱤᱱ, ᱢᱚᱱᱮᱭᱟ? ᱵᱟᱹᱲᱤᱡ ᱫᱤᱠ ᱫᱚ?
ᱧᱮᱞ ᱵᱤᱱ, ᱢᱤᱫᱴᱮᱱ ᱡᱤᱱᱤᱥ ᱟᱵᱚ ᱡᱟᱦᱟᱸ ᱵᱚᱱ ᱟᱸ ᱟᱸ ᱵᱮᱵᱚᱦᱟᱨ ᱜᱮᱭ-ᱟ᱾ ᱚᱱᱟ ᱫᱚ ᱡᱷᱚᱛᱚ ᱧᱮᱞ ᱞᱮᱱᱠᱷᱟᱱ, ᱚᱱᱠᱟ ᱡᱷᱚᱛᱚ ᱫᱤᱠ ᱨᱮᱱᱟᱜ ᱜᱮ ᱚᱱᱠᱟ, ᱵᱷᱽᱟᱹᱜᱤ ᱫᱤᱠ ᱦᱚᱸ ᱢᱮᱱᱟᱜᱼᱟ᱾ ᱟᱨ ᱵᱟᱹᱲᱤᱡ ᱫᱤᱠ ᱦᱚᱸ ᱢᱮᱱᱟᱜᱼᱟ᱾
ᱮᱠᱫᱚᱢ - ᱮᱠᱫᱚᱢ,
ᱦᱮᱸ ᱟᱵᱚ ᱡᱮ ᱱᱚᱜ-ᱚᱭ ᱡᱮ, ᱯᱷᱳᱱ ᱵᱚᱱ ᱵᱮᱵᱚᱦᱟᱨ ᱮᱫᱟ ᱱᱚᱣᱟ ᱵᱮᱵᱚᱦᱟᱨ ᱢ ᱡᱮ ᱡᱚᱛᱚ ᱫᱤᱠ ᱜᱮ ᱡᱮ ᱱᱟᱯᱟᱭ ᱫᱤᱠ ᱢᱮᱱᱟᱜᱼᱟ᱾ ᱚᱱᱠᱟ ᱦᱚᱸ ᱵᱟᱝ? ᱟᱨ ᱡᱷᱚᱛᱚ ᱫᱤᱠ ᱫ ᱵᱟᱹᱲᱤᱡ ᱫᱤᱠ ᱢᱮᱱᱟᱜᱼᱟ ᱚᱱᱠᱟ ᱦᱚᱸ ᱵᱟᱝ᱾ ᱟᱫᱚ, ᱚᱱᱟ ᱫᱚ ᱟᱵᱚ ᱪᱮᱫ ᱞᱮᱠᱟ ᱵᱚᱱ ᱵᱮᱵᱚᱦᱟᱨᱟ᱾ ᱚᱱᱟ ᱪᱮᱛᱟᱱ ᱨᱮᱜᱮ ᱱᱚᱣᱟ ᱫᱚ ᱦᱩᱸ ᱱᱤᱨᱵᱷᱚᱨ ᱜᱮᱭᱟᱭ ᱡᱮ ᱟ ᱵᱷᱽᱟᱹᱜᱤ ᱠᱟᱱᱟ ᱥᱮ, ᱵᱟᱹᱲᱤᱡ ᱠᱟᱱᱟ᱾ ᱟᱵᱚ ᱡᱩᱫᱤ ᱡᱟᱹᱥᱛᱤ - ᱡᱟᱹᱥᱛᱤ ᱛᱤᱥ ᱵᱟᱹᱲᱤᱡ ᱡᱤᱱᱤᱥ ᱠᱚᱵᱚᱱ ᱧᱮᱞᱟ᱾ ᱯᱷᱳᱱ ᱢᱚᱫᱽᱫᱷᱮ ᱨᱮ ᱵᱟᱹᱲᱤᱡ ᱫᱤᱠ ᱵᱚᱱ ᱵᱮᱵᱚᱦᱟᱨ-ᱟ ᱾ ᱚᱱᱟ ᱫᱚ ᱟᱵᱚᱱᱟᱜ ᱜᱮ, ᱠᱷᱚᱛᱤ ᱦᱩᱭᱩᱼᱜ ᱤᱧ ᱜᱮᱭᱟ᱾ ᱟᱨ ᱡᱟᱦᱟᱸ, ᱟᱨ ᱟᱹᱰᱤ - ᱟᱹᱰᱤ ᱡᱟᱦᱟᱸ ᱡᱤᱱᱤᱥ ᱢᱮᱱᱟᱜᱼᱟ᱾ ᱡᱟᱦᱟᱸ ᱠᱚᱼᱫᱚ ᱦᱩᱭᱩᱼᱜ ᱠᱟᱱᱟ᱾ ᱟᱵᱚ ᱱᱚᱣᱟ ᱯᱷᱳᱱ ᱵᱮᱵᱚᱦᱟᱨ ᱠᱟᱛᱮ ᱜᱮ, ᱟᱹᱰᱤ ᱠᱤᱪᱷᱩ ᱵᱚᱱ ᱵᱟᱰᱟᱭ ᱧᱟᱢᱟ᱾ ᱡᱟᱦᱟᱸ ᱫᱚ ᱦᱩᱭᱩᱼᱜ ᱠᱟᱱᱟ ᱾ ᱮᱢᱱᱤ ᱛᱮᱫᱚ ᱵᱟᱵᱚᱱ ᱵᱟᱲᱟᱭ ᱫᱟᱲᱮᱸ ᱠᱮᱭ-ᱟ᱾ ᱦᱮᱸ ᱦᱮᱸ ᱦᱮᱸ ᱟᱨ ᱢᱮᱱᱠᱷᱟᱱ ᱱᱮᱛᱟᱨ ᱠᱚᱨᱮᱱ ᱡᱟᱦᱟᱸ ᱜᱤᱫᱽᱨᱟᱹ ᱠᱚ, ᱩᱱᱠᱩ ᱫᱚ ᱡᱟᱹᱥᱛᱤ ᱛᱤ ᱦᱩᱭᱩᱜ ᱠᱟᱱᱟ ᱵᱷᱟᱹᱜᱤ ᱫᱤᱠ ᱵᱟᱝ ᱵᱮᱵᱚᱦᱟᱨ ᱠᱟᱛᱮ ᱵᱟᱹᱲᱤᱡ ᱫᱤᱠ ᱠᱚᱜᱮ ᱡᱟᱹᱥᱛᱤ ᱡᱟᱹᱥᱛᱤ ᱡᱟᱹᱥᱛᱤ ᱠᱚ ᱵᱮᱵᱚᱦᱟᱨ ᱮᱫᱟ᱾ ᱦᱮᱸ ᱚᱱᱟ ᱛᱮᱜᱮ ᱦᱮᱸ,
ᱦᱮᱸ, ᱞᱟᱹᱭ ᱵᱤᱱ?
ᱩᱱᱠᱩ ᱡᱚᱫᱤ ᱦᱩᱭᱩᱜ ᱠᱟᱱᱟ ᱵᱷᱟᱹᱜᱤ ᱫᱤᱠ ᱠᱚ ᱵᱮᱵᱚᱦᱟᱨ ᱠᱮᱭᱟ ᱛᱚ᱾ ᱟᱹᱰᱤ ᱟᱹᱰᱤᱜᱟᱱ ᱪᱮᱛᱟᱱ ᱨᱮ ᱱᱚᱣᱟ ᱯᱷᱳᱱ᱾ ᱵᱮᱵᱚᱦᱟᱨ ᱢᱟᱫᱽᱫᱷᱚᱢ ᱛᱮᱜᱮ ᱟᱹᱰᱤ ᱟᱹᱰᱤ ᱪᱮᱛᱟᱱ ᱥᱮᱫ ᱠᱚ ᱞᱟᱦᱟ ᱫᱟᱲᱮᱭᱟᱜᱼᱟ᱾ ᱢᱮᱱᱠᱷᱟᱱ ᱩᱱᱠᱩ ᱡᱩᱫᱤ ᱵᱟᱹᱲᱤᱡ ᱮᱴᱟᱜ ᱠᱤᱪᱷᱩ ᱠᱚ᱾ ᱚ ᱵᱟᱹᱲᱤᱡ ᱫᱤᱠ ᱨᱮ ᱡᱟᱹᱥᱛᱤ ᱠᱚ ᱵᱮᱵᱚᱦᱟᱨ᱾ ᱠᱟᱱ ᱛᱚ ᱩᱱᱠᱩ ᱫᱚ᱾ ᱟᱫᱚ ᱪᱮᱛᱟᱱ ᱥᱮᱫ ᱵᱟᱝ ᱠᱟᱛᱮᱜ ᱚᱱᱟ ᱵᱟᱟᱹᱲᱤᱡ ᱫᱤᱠ ᱜᱮᱛᱚ ᱡᱟᱹᱥᱛᱤ ᱠᱚ ᱵᱮᱵᱚᱦᱟᱨ ᱮᱫᱟ᱾
ᱦᱳᱭ ᱦᱳᱭ ᱦᱳᱭ ᱮᱠᱫᱚᱢ ᱡᱚᱛᱷᱟᱛ ᱠᱟᱛᱷᱟ ᱵᱤᱱ ᱞᱟᱹᱭ ᱟᱠᱟᱫᱟ᱾ ᱦᱮᱸ᱾ ᱟᱹᱵᱤᱱ ᱢᱟ ᱡᱟᱦᱟᱸ ᱵᱤᱱ ᱞᱟᱹᱭ ᱠᱮᱫᱟ ᱚᱱᱟ ᱢᱟ ᱦᱮᱸ ᱠᱟᱱ ᱜᱮᱭᱟ᱾ ᱟᱨᱦᱚᱸ ᱟᱫᱚ ᱯᱷᱳᱱ ᱠᱚᱦᱚᱸ ᱫᱚᱨᱠᱟᱨ ᱫᱚ ᱞᱟᱜᱟᱜᱼᱟ᱾ ᱯᱟᱲᱦᱟᱣ ᱞᱟᱹᱜᱤᱫ ᱫᱚ ᱯᱷᱳᱱ ᱫᱚ ᱟᱹᱰᱤ ᱡᱟᱹᱨᱩᱲᱟ᱾ ᱟᱭᱳ ᱵᱟᱵᱟ ᱠᱚ ᱢᱮᱛᱟ ᱠᱚ ᱠᱟᱱᱟ ᱡᱮ, ᱱᱚᱝᱠᱟ ᱯᱷᱳᱱ ᱫᱚ ᱦᱟᱛᱟᱣ ᱜᱮ ᱦᱩᱭᱩᱜ-ᱟ ᱟᱭᱳ ᱵᱟᱵᱟ ᱦᱚᱸ ᱠᱤᱨᱤᱧ ᱟᱠᱚ ᱠᱟᱱᱟ ᱠᱚ ᱯᱷᱳᱱ ᱠᱚ᱾ ᱟᱫᱚ ᱩᱱᱠᱩ ᱫᱚ ᱡᱟᱦᱟᱸ ᱠᱚ ᱞᱟᱦᱟᱱᱛᱤ ᱰᱟᱦᱟᱨ ᱥᱮ ᱟᱠᱚᱣ-ᱟᱜ᱾ ᱦᱟᱡᱩᱜ ᱠᱟᱱ ᱰᱟᱦᱟᱨ ᱨᱮ ᱟᱨᱠᱤ ᱯᱩᱥᱴᱟᱹᱣ ᱥᱟᱟᱹᱦᱤᱡ ᱯᱷᱟᱨᱪᱟ ᱯᱷᱷᱟᱨᱪᱤ ᱟᱨᱠᱤ ᱡᱟᱦᱟᱸ ᱢᱤᱫᱴᱟᱝ ᱵᱷᱚᱵᱤᱥᱥᱚᱛ ᱛᱮᱭᱟᱨᱚᱜᱼᱟ᱾ ᱚᱱᱟ ᱫᱚ ᱵᱟᱠᱚ ᱛᱮᱭᱟᱨ ᱦᱚᱪᱚ ᱫᱟᱲᱮᱭᱟᱜ ᱠᱟᱱᱟ ᱟᱯᱱᱟᱨ ᱛᱮᱜᱮᱥ᱾ ᱥᱮ ᱱᱤᱡᱮ ᱛᱮᱜᱮ ᱵᱟᱠᱚ ᱛᱮᱭᱟᱨ ᱦᱚᱪᱚ ᱫᱟᱲᱮᱭᱟᱜ ᱠᱟᱱᱟ᱾ ᱱᱚᱜ ᱚᱭ ᱡᱮᱞᱮᱠᱟ ᱯᱷᱳᱱ ᱨᱮ ᱟᱹᱰᱤ ᱜᱷᱟᱹᱲᱤᱡ ᱱᱮᱛᱟᱨ ᱢᱟ ᱨᱟᱠᱟᱵ ᱠᱟᱱᱟ ᱤᱱᱥᱴᱟᱜᱨᱟᱢ᱾ ᱯᱷᱮᱥᱵᱩᱠ ᱦᱳᱣᱟᱴᱥᱮᱯ ᱱᱚᱣᱟ ᱠᱚᱨᱮ ᱟᱹᱰᱤ ᱡᱟᱹᱥᱛᱤ ᱟᱨᱠᱤ ᱚᱠᱛᱚ ᱠᱚ ᱵᱚᱨᱵᱟᱫᱽ ᱫᱟ᱾
ᱦᱮᱸ᱾
ᱡᱚ ᱠᱚ ᱱᱚᱥᱴᱚᱭᱮᱫ ᱛᱟᱠᱚᱣᱟ ᱟᱨ ᱱᱚᱣᱟ ᱠᱚᱨᱮ ᱫᱚ ᱵᱚᱞᱚ ᱞᱮᱠᱷᱟᱱ ᱫᱚ ᱵᱩᱡ ᱵᱟᱝ ᱧᱟᱢᱚᱜᱼᱟ ᱡᱮ ᱛᱤᱱᱨᱮ ᱚᱠᱛᱚ ᱯᱟᱨᱚᱢ ᱜᱚᱫᱚᱜᱼᱟ, ᱧᱮᱞ ᱵᱷᱤᱛ ᱨᱮ ᱛᱟᱸᱦᱮᱱ ᱦᱩᱭᱩᱜ ᱟ ᱥᱮ ᱵᱩᱡᱽ ᱵᱟᱝ ᱧᱟᱢᱚᱜᱼᱟ ᱡᱮ ᱛᱤᱱᱨᱮ ᱚᱠᱛᱚ ᱯᱟᱨᱚᱢ ᱜᱚᱫᱚᱜᱼᱟ᱾
ᱦᱮᱸ᱾
ᱚᱱᱟ ᱜᱮᱛᱚ ᱱᱚᱣᱟ ᱢᱟ ᱟᱹᱰᱤ ᱟᱹᱰᱤ ᱵᱟᱹᱲᱤᱡ ᱫᱤᱠ ᱜᱮ ᱵᱷᱟᱜᱮ ᱫᱤᱠ ᱦᱚᱸ ᱢᱮᱱᱟᱜᱼᱟ, ᱵᱟᱹᱲᱤᱡ ᱫᱤᱠ ᱦᱚᱸ ᱢᱮᱱᱟᱜᱼᱟ ᱟᱫᱚ ᱠᱟᱛᱷᱟ ᱨᱮᱜᱮ ᱢᱮᱱᱟᱜᱼᱟ ᱪᱮᱫ ᱞᱮᱠᱟ ᱟᱵᱚ ᱵᱚᱱ ᱦᱟᱛᱟᱣᱟ ᱚᱱᱟ ᱪᱮᱛᱟᱱ ᱨᱮ ᱟᱵᱚᱣᱟᱜ ᱨᱮᱡᱟᱞᱴ ᱠᱚᱦᱚᱸ ᱦᱩᱭᱩᱜᱼᱟ᱾
ᱦᱮᱸ᱾ ᱡᱟᱦᱟᱸ ᱱᱟᱜ ᱫᱤᱠ ᱨᱮᱱᱟᱜ ᱜᱮ ᱵᱟᱲᱤᱡ ᱫᱤᱠ ᱢᱟ ᱢᱮᱱᱟᱜ ᱜᱮᱭᱟ ᱟᱨ ᱱᱟᱯᱟᱭ ᱫᱤᱠ ᱦᱚᱸ ᱢᱮᱱᱟᱜ ᱜᱮᱭᱟ ᱦᱮᱸ ᱚᱝ ᱚᱝᱠᱟ
ᱱᱟᱯᱟᱭ ᱦᱚᱸ ᱢᱮᱱᱟᱜᱼᱟ ᱟᱵᱟᱨ ᱠᱷᱟᱨᱟᱯ ᱦᱚᱸ ᱢᱮᱱᱟᱜᱼᱟ᱾
ᱦᱮᱸ ᱦᱮᱸ᱾
ᱚᱱᱟ ᱜᱮᱛᱚ ᱱᱚᱣᱟ ᱵᱟᱨᱭᱟ ᱫᱤᱠ ᱵᱟᱝ ᱛᱟᱦᱮᱸ ᱞᱮᱠᱷᱟᱱ ᱚᱱᱟ ᱦᱚᱸ ᱡᱮ ᱢᱤᱫᱴᱟᱝ ᱫᱤᱠ ᱫᱚ ᱵᱷᱟᱜᱮ ᱜᱮ ᱮᱢ ᱤᱫᱤᱭᱟᱭ ᱛᱟᱦᱞᱮ ᱩᱱᱤᱜᱮ ᱡᱷᱚᱛᱚ ᱠᱚ ᱥᱟᱨᱟ ᱜᱷᱟᱹᱲᱤᱡ ᱠᱚ ᱤᱭᱩᱥᱮᱭᱟ᱾
ᱦᱮᱸ᱾
ᱟᱨ ᱢᱤᱫ ᱦᱚᱲ ᱡᱩᱫᱤ ᱵᱟᱹᱲᱤᱡ ᱜᱮ ᱮᱢᱟᱭ ᱵᱟᱹᱲᱤᱡ ᱫᱤᱠ ᱵᱟᱹᱲᱤᱡ ᱫᱤᱠ ᱠᱮ ᱮᱢ ᱤᱫᱤᱢᱟᱭ ᱩᱱᱤ ᱫᱚ ᱚᱠᱚᱭ ᱵᱟᱠᱚ ᱤᱭᱩᱥᱮᱭᱟ ᱟᱫᱚ ᱱᱚᱝᱠᱟ ᱧᱮᱞᱚᱜᱼᱟ ᱦᱩᱸ
ᱛᱚ ᱟᱹᱞᱤᱧ ᱫᱚᱞᱤᱧ ᱢᱚᱱᱮ ᱫᱚᱞᱤᱧ ᱢᱚᱱᱮ ᱜᱮᱭᱟ ᱡᱮ ᱮᱸ ᱡᱟᱦᱟᱸᱦᱩᱭᱩᱜ ᱠᱟᱱᱟ, ᱟᱢ ᱜᱤᱫᱽᱨᱟᱹ ᱠᱚᱣᱟᱜ ᱩᱢᱮᱨ ᱵᱟᱝ ᱦᱩᱭ ᱠᱟᱱᱟ ᱛᱚ ᱩᱱᱠᱩ ᱜᱤᱫᱽᱨᱟᱹ ᱫᱚ, ᱚᱸ ᱯᱷᱳᱱ ᱫᱚ ᱵᱟᱝ ᱮᱢᱜᱮ ᱵᱷᱟᱹᱜᱤ ᱮᱸ ᱠᱟᱨᱚᱱ ᱦᱩᱭᱩᱜ ᱠᱟᱱᱟ ᱩᱸ ᱟᱹᱰᱤ ᱠᱤᱪᱷᱩ ᱢᱮᱱᱟᱜᱼᱟ ᱯᱚᱛᱚᱵ ᱨᱮ ᱡᱟᱦᱟᱸ ᱫᱚ ᱦᱩᱭᱩᱜ ᱠᱟᱱᱟ ᱟᱯ ᱯᱷᱳᱱ ᱩᱱᱠᱩ ᱯᱷᱳᱱ ᱧᱟᱢ ᱠᱟᱛᱮ ᱡᱟᱦᱟᱸᱭ ᱟ ᱯᱚᱼᱯᱚᱛᱚᱵ ᱠᱚᱦᱚᱸ ᱠᱚ ᱰᱷᱤᱞᱟᱹ ᱜᱤᱰᱤ ᱠᱮᱫᱟ᱾ ᱡᱟᱦᱟᱸ ᱫᱚ ᱡᱟᱦᱟᱸ ᱩᱱᱠᱩ ᱱᱮᱛᱟᱨ ᱢᱟ ᱤᱱᱥᱴᱟ ᱜᱨᱟᱢ ᱯᱷᱮᱥᱵᱩᱠ ᱠᱚᱨᱮ ᱜᱮᱠᱚ ᱵᱚᱞᱚ ᱠᱚᱜᱼᱟ ᱛᱚ ᱟᱫᱚ ᱚᱱᱟ ᱯᱚᱛᱚᱵ ᱨᱮ ᱡᱟᱦᱟᱸ ᱟᱹᱰᱤ ᱠᱤᱪᱷᱩ ᱵᱟᱰᱟᱭ ᱛᱮᱱᱟᱜ ᱢᱮᱱᱟᱜᱼᱟ ᱚᱱᱟ ᱠᱚᱫᱚ ᱟᱫᱚ ᱵᱟᱠᱚ ᱧᱮᱞ ᱵᱟᱲᱟᱭᱟ᱾
ᱦᱮᱸ ᱦᱮᱸ ᱦᱮᱸ,
ᱦᱮᱸ
ᱟᱫᱚ ᱟᱹᱰᱤ ᱡᱚᱛᱷᱟᱛ ᱠᱟᱛᱷᱟ ᱵᱤᱱ ᱞᱟᱹᱭ ᱟᱠᱟᱫᱟ᱾ ᱱᱚᱝᱠᱟ ᱜᱮ ᱧᱮᱞ ᱦᱩᱭᱩᱜ ᱠᱟᱱᱟ ᱱᱚᱛᱮ ᱦᱚᱸ
ᱦᱮᱸ
ᱟᱨᱩᱵ ᱱᱮᱛᱟᱨ ᱧᱮᱞᱚᱜ ᱠᱟᱱᱟ ᱩᱱᱠᱩ ᱦᱩᱸᱰᱤᱧ ᱦᱩᱸᱰᱤᱧ ᱜᱤᱫᱽᱨᱟᱹ ᱠᱚ ᱡᱟᱦᱟᱸᱭ ᱫᱚᱥ ᱵᱟᱨᱚ ᱵᱚᱪᱷᱚᱨ ᱵᱚᱭᱚᱥ ᱛᱟᱠᱚ ᱩᱱᱠᱩ ᱦᱚᱸ ᱫᱚᱢᱮ ᱯᱷᱳᱱ ᱨᱮᱠᱚ ᱟᱨᱠᱤ ᱮᱴᱨᱟᱠᱥᱮᱱᱚᱜ ᱠᱟᱱᱟ ᱠᱚ᱾
ᱦᱟᱸ
ᱱᱚᱣᱟ ᱦᱚᱸ ᱟᱹᱰᱤ ᱵᱟᱹᱲᱤᱜ ᱫᱤᱠ ᱩᱱᱠᱩ ᱫᱚ ᱩᱱᱟᱹᱜ ᱠᱟᱹᱴᱤᱜ ᱠᱚᱱ ᱯᱷᱳᱱ ᱠᱚ ᱧᱮᱞ ᱦᱚᱪᱚ ᱞᱮᱠᱷᱟᱱ ᱢᱮᱜ ᱦᱚᱸ ᱠᱷᱟᱨᱟᱯ ᱫᱟᱨᱮᱜ ᱛᱟᱠᱚᱣᱟ᱾ ᱟ ᱢᱚᱱᱮ ᱠᱚᱦᱚᱸ ᱴᱷᱤᱠ ᱴᱷᱟᱠ ᱵᱟᱝ ᱛᱟᱦᱮᱸᱱ ᱛᱟᱠᱚᱣᱟ,
ᱡᱟᱦᱟᱸ ᱫᱚ ᱦᱮᱸ ᱟᱨᱚ ᱢᱤᱫᱴᱮᱱ ᱠᱷᱟᱨᱟᱯ ᱫᱤᱠ ᱦᱩᱭᱩᱜ ᱠᱟᱱᱟ ᱱᱮᱛᱟᱨ ᱫᱚ ᱦᱩᱭᱩᱜ ᱠᱟᱱᱟ ᱯᱷᱳᱱ ᱠᱚ ᱧᱟᱢ ᱠᱟᱛᱮ ᱢᱟᱲᱟᱝ ᱡᱮᱞᱼᱡᱮᱞᱮᱠᱟ ᱛᱟᱨᱟᱥᱤᱧ ᱵᱮᱲᱟ ᱠᱚ ᱠᱷᱮᱞ ᱠᱚᱠᱚ ᱪᱟᱞᱟᱣ ᱠᱚᱜᱼᱟ ᱜᱤᱫᱽᱨᱟᱹ ᱠᱚ,
ᱦᱮᱸ ᱦᱮᱸ ᱦᱮᱸ ᱦᱮᱸ᱾
ᱱᱮᱛᱟᱨ ᱫᱚ ᱯᱷᱳᱱ ᱠᱚ ᱧᱟᱢ ᱠᱟᱛᱮ ᱠᱷᱮᱞ ᱦᱚᱸ ᱵᱟᱝᱠᱚ ᱪᱟᱞᱟᱜ ᱟᱨ ᱡᱟᱦᱟᱸ ᱫᱚ ᱦᱩᱭᱩᱜ ᱠᱟᱱ ᱟᱡᱽ ᱥᱩᱨ ᱨᱮ ᱡᱟᱦᱟᱸᱭ ᱫᱩᱲᱩᱵ ᱟᱠᱟᱱ ᱠᱤᱱᱵᱟ ᱟᱢ ᱡᱟᱦᱟᱸᱭ ᱟᱨᱚ ᱠᱚ ᱢᱮᱱᱟᱜ ᱠᱚ ᱩᱱᱠᱩ ᱥᱟᱞᱟᱜ ᱦᱚᱸ ᱵᱟᱭ ᱨᱚᱯᱚᱲᱟ᱾ ᱡᱟᱦᱟᱸ ᱚᱱᱟ ᱯᱷᱳᱱ ᱧᱟᱢ ᱠᱟᱛᱮ ᱜᱮ ᱟᱫᱚ ᱯᱷᱳᱱ ᱢᱚᱫᱫᱷᱮ ᱨᱮᱜᱮ ᱩᱱᱤ ᱫᱚ, ᱟᱭᱟᱜ ᱚᱠᱛᱚ ᱫᱚ ᱚᱸᱰᱮ ᱜᱮ ᱢᱮᱴᱟᱣᱟᱭ᱾
ᱦᱮᱸ ᱦᱮᱸ ᱦᱮᱸ ᱱᱚᱝᱠᱟ ᱜᱮ ᱧᱮᱞᱚᱜ ᱠᱟᱱᱟ᱾ ᱟᱫᱚ ᱪᱮᱜ ᱵᱤᱱ ᱞᱟᱹᱭᱟ ᱞᱟᱹᱭ ᱵᱤᱱ?
ᱟᱫᱚ ᱡᱟᱦᱟᱸᱛᱮ ᱟᱵᱚ ᱡᱟᱛᱮ ᱠᱤᱫᱟᱹᱜ ᱦᱮᱸ
ᱦᱮᱸ ᱦᱮᱸ ᱞᱟᱹᱭ ᱵᱤᱱ ᱞᱟᱹᱭ ᱵᱤᱱ?
ᱡᱟᱦᱟᱸᱛᱮ ᱟᱵᱚᱵᱚᱱ ᱟᱸᱠ ᱟᱹᱭᱠᱟᱹᱭᱮᱢᱟ ᱡᱟᱦᱟᱸᱛᱮ ᱡᱟᱛᱮ ᱩᱱᱠᱩ ᱠᱟᱹᱴᱤᱜ ᱠᱟᱹᱴᱤᱜ ᱢᱟᱹᱭ ᱵᱟᱹᱵᱩ ᱛᱟᱠᱚ ᱯᱷᱚᱱ ᱠᱷᱚᱱᱟᱜ ᱡᱟᱦᱟᱸᱛᱮ ᱥᱟᱺᱜᱤᱧ ᱨᱮᱵᱚᱱ ᱫᱚᱦᱚᱸ ᱫᱟᱲᱮᱣ ᱠᱚᱢᱟ ᱡᱟᱛᱮ᱾
ᱦᱩᱸ ᱦᱩᱸ ᱚᱵᱚᱥᱥᱚᱭ ᱚᱱᱟ ᱫᱚ ᱟᱹᱰᱤ ᱡᱟᱹᱨᱩᱲᱟᱱ ᱠᱟᱛᱷᱟ ᱵᱤᱱ ᱞᱟᱹᱭ ᱠᱟᱫᱟ᱾ ᱟᱫᱚ ᱪᱮᱫ ᱞᱟᱹᱭ ᱵᱤᱱ ᱥᱮ ᱟᱹᱞᱤᱧᱟᱜ ᱢᱚᱛ ᱛᱮᱫᱚ ᱞᱟᱹᱭᱟᱭ ᱡᱮ ᱟᱵᱚ ᱨᱮᱱ ᱜᱟᱨᱡᱮᱱ ᱠᱚ, ᱟᱵᱚᱨᱮᱱ ᱜᱟᱨᱡᱮᱱ ᱠᱚ ᱡᱩᱫᱤ ᱠᱚ ᱴᱷᱤᱠᱚᱜ ᱛᱟᱵᱚᱱ ᱢᱟ ᱛᱟᱦᱞᱮ ᱤᱧ ᱫᱩᱧ ᱢᱚᱱᱮᱭᱟ ᱱᱚᱣᱟ ᱡᱤᱱᱤᱥᱴᱟᱜ ᱫᱚ ᱟᱫᱚ ᱦᱩᱭᱩᱜ ᱨᱮᱦᱚᱸ ᱟᱫᱚ ᱠᱚᱢᱚᱜᱼᱟ ᱯᱟᱨᱥᱮᱱᱴᱮᱡᱽ ᱴᱟᱜ ᱠᱚᱢ ᱛᱟᱦᱮᱱᱟ᱾
ᱦᱮᱸ ᱦᱮᱸ᱾
ᱵᱩᱡ ᱠᱮᱫᱟ ᱵᱤᱱ?
ᱦᱮᱸ᱾
ᱜᱟᱨᱡᱮᱱ ᱠᱚ ᱴᱷᱤᱠ ᱴᱷᱟᱠ ᱠᱚ ᱛᱟᱦᱮᱱ ᱢᱟᱜᱮ ᱛᱟᱦᱞᱮ ᱟᱫᱚ ᱱᱚᱣᱟ ᱠᱚᱫᱚ ᱧᱮᱞ ᱟᱠᱚ᱾ ᱜᱟᱨᱡᱮᱱ ᱠᱚᱦᱚᱸ ᱩᱱᱠᱩ ᱦᱚᱸᱠᱚ ᱵᱩᱡ ᱥᱮ ᱟᱫᱚ ᱱᱚᱝᱠᱟ ᱫᱚ ᱩᱱᱟᱹᱜ ᱴᱟ ᱫᱚ ᱵᱟᱝ ᱦᱳᱭᱳᱜᱼᱟ᱾
ᱦᱮᱸ᱾
ᱟᱹᱵᱤᱱ ᱪᱮᱫ ᱵᱤᱱ ᱞᱟᱹᱭᱟ ᱱᱚᱣᱟ
ᱦᱮᱸ ᱟᱹᱞᱤᱧ ᱦᱚᱸ ᱚᱱᱟ ᱜᱮᱸᱞᱤᱧ ᱢᱚᱱᱮ ᱜᱮᱭᱟ, ᱟᱵᱚᱨᱮᱱ ᱟᱭᱩ ᱵᱟᱵᱟ ᱠᱚ ᱚᱢ ᱡᱟᱦᱟᱸᱛᱮ ᱱᱟᱜ ᱱᱚᱛᱮᱨᱮ ᱢᱮᱫ ᱞᱩᱛᱩᱨ ᱠᱚ ᱮᱢ ᱢᱟ ᱡᱟᱛᱮ ᱜᱤᱫᱽᱨᱟᱹ ᱠᱚ ᱚᱱᱠᱟ ᱯᱷᱳᱱ ᱠᱚ ᱡᱟᱹᱥᱛᱤ ᱵᱟᱝᱠᱚ ᱧᱮᱞ ᱢᱟ᱾ ᱚᱱᱟ ᱟᱞᱤᱧ ᱦᱚᱞᱤᱧ ᱢᱚᱱᱮ ᱜᱤᱭᱟ᱾
ᱦᱟᱸ᱾ ᱟᱹᱵᱤᱱ ᱥᱟᱶᱛᱮ ᱨᱚᱨ ᱠᱟᱛᱮᱜ ᱟᱹᱰᱤ ᱵᱷᱟᱜᱮ ᱞᱤᱧ ᱵᱩᱡᱷᱟᱹᱣ ᱠᱮᱫᱟ ᱟᱹᱰᱤ ᱟᱭᱢᱟ ᱜᱟᱱ ᱛᱚᱛᱛᱷᱚ ᱠᱚ ᱟᱹᱞᱤᱧ ᱦᱚᱸᱵᱤᱱ ᱮᱢᱟᱜ ᱞᱤᱧᱟ ᱥᱮ ᱟᱹᱞᱤᱧ ᱦᱚᱸ ᱟᱹᱵᱤᱱ ᱞᱤᱧ ᱮᱢᱟᱜ ᱵᱤᱱᱟ᱾ ᱛᱷᱳ ᱟᱹᱰᱤ ᱨᱟᱹᱥᱠᱟᱹ ᱜᱮᱞᱤᱧ ᱵᱩᱡᱷᱟᱹᱣ ᱠᱮᱫᱟ᱾ ᱟ ᱚᱠᱛᱚ ᱠᱚᱦᱚᱸ ᱟᱫᱚ ᱵᱤᱞᱚᱢ ᱦᱟᱹᱡᱩᱜ ᱠᱟᱱᱟ ᱢᱟ ᱛᱟᱦᱚᱞᱮ ᱱᱚᱝ ᱠᱟᱜᱮ ᱛᱮᱦᱮᱱ ᱞᱮᱠᱟ ᱫᱚ ᱟᱵᱟᱨ ᱯᱚᱨᱮ ᱛᱮ ᱱᱟᱦᱟᱜ ᱜᱟᱞᱢᱟᱨᱟᱣ ᱦᱳᱭᱳᱜᱼᱟ᱾
ᱟᱹᱞᱤᱧ ᱦᱚᱸ ᱟᱹᱵᱤᱱ ᱥᱟᱞᱟᱜ ᱨᱚᱲ ᱠᱟᱛᱮᱫ ᱟᱹᱰᱤ ᱢᱚᱸᱡᱽ ᱞᱤᱧ ᱟᱹᱭᱠᱟᱹᱣ ᱠᱮᱫᱟ᱾ ᱟᱹᱞᱤᱧ ᱦᱚᱸ
ᱦᱮᱸ?
ᱟᱹᱰᱤ ᱠᱤᱪᱷᱩ ᱡᱤᱱᱤᱥ ᱞᱤᱧ ᱟ ᱵᱟᱰᱟᱭ ᱧᱟᱢ ᱠᱮᱫᱟ᱾ ᱟᱨ ᱟᱹᱰᱤ ᱢᱚᱸᱡᱽ ᱞᱤᱧ ᱟᱹᱭᱠᱟᱹ ᱦᱮᱸ ᱚᱠᱛᱚ ᱠᱚᱦᱚᱸ ᱥᱮᱴᱮᱨ ᱦᱮᱡ ᱮᱱᱟ ᱦᱮᱸ᱾